ᱦᱮᱞᱳ
ᱦᱮᱸ
ᱦᱩᱸ ᱟᱸᱡᱚᱢᱮᱫ ᱠᱟᱱ ᱜᱮᱭᱟᱢ ᱤᱧᱟᱜ ᱨᱚᱲ?
ᱚ ᱟᱢᱟᱜ ᱦᱚᱸ ᱟᱸᱡᱚᱢᱚᱜ ᱠᱟᱱ ᱜᱮᱭᱟ ᱾ ᱪᱚᱢ ᱪᱮᱠᱟᱭ ᱮᱫᱟ?
ᱪᱮᱫ ᱦᱚ ᱵᱟᱝ᱾
ᱚ ᱛᱟᱦᱚᱞᱮ ᱥᱮᱫ ᱫᱟᱜ ᱮ ᱠᱟᱱ ᱛᱟᱦᱮᱱᱟᱭ ᱵᱟᱝᱫᱚ ᱟᱞᱮ ᱥᱮᱫᱮᱫᱟᱜ ᱠᱟᱱ ᱛᱟᱦᱮᱱᱟ ᱟᱫᱚ ᱟᱹᱰᱤ ᱟᱹᱰᱤ ᱡᱟᱫᱟ ᱢᱟᱱᱮ ᱨᱚᱴᱮ ᱠᱚ ᱨᱟᱜ ᱮᱫᱟ ᱱᱤᱛᱚᱜ ᱾
ᱟᱪᱪᱷᱟ ᱫᱟᱜ ᱮ ᱠᱟᱱ ᱛᱟᱦᱮᱱᱟ ᱠᱤ? ᱦᱮᱸ ᱟᱸᱡᱚᱢᱚᱜ ᱠᱟᱱ ᱜᱮᱭᱟ ᱾ ᱫᱟᱜ ᱮ ᱠᱟᱱ ᱛᱟᱦᱮᱱᱟᱭ?
ᱦᱩᱸ ᱧᱤᱫᱟᱹ ᱠᱷᱚᱭᱮ ᱫᱟᱭᱮ ᱠᱟᱱ ᱛᱟᱦᱮᱱᱟ ᱚᱱᱠᱟ ᱥᱟᱲᱮ ᱮᱜᱟᱨᱚᱴᱟ ᱜᱟᱱ ᱥᱮᱫ ᱫᱷᱟᱹᱨᱚᱢ ᱠᱮᱫᱟ᱾
ᱛᱤᱦᱤᱧ ᱫᱤᱱᱨᱮ
ᱦᱮᱸ ᱢᱟᱱᱮ ᱫᱤᱱᱨᱮ ᱫᱤᱱᱨᱮ ᱫᱷᱟᱹᱨᱚᱱ ᱞᱮᱱᱟ ᱚᱱᱠᱟ ᱥᱟᱲᱮ ᱮᱜᱟᱨᱚᱴᱟ ᱜᱟᱱ ᱧᱤᱫᱟᱹ ᱠᱚᱡ ᱮᱥᱴᱟᱴ ᱠᱟᱫᱟ ᱚᱱᱠᱟ ᱧᱤᱫᱟᱹ ᱛᱤᱱᱴᱟ ᱜᱟᱱ ᱠᱷᱚᱭ᱾
ᱚ ᱟᱞᱮ ᱥᱮᱫ ᱢᱟ ᱵᱟᱭ ᱫᱟᱜ ᱮ ᱠᱟᱱ᱾
ᱟᱯᱮᱥᱮᱫ ᱫᱚ ᱵᱟᱭ ᱵᱟᱭ ᱫᱟᱜ ᱮᱫᱟ?
ᱵᱟ
ᱮᱥᱮᱴ ᱯᱟᱥᱮ ᱯᱟᱲᱟᱣ ᱟᱠᱟᱱ ᱛᱟᱯᱮ ᱟᱯᱮ ᱫᱚ
ᱟᱞᱮ ᱟᱞᱮᱥᱮᱫ
ᱦᱮᱸ
ᱟᱞᱮ, ᱡᱟᱢᱛᱟᱲᱟ ᱡᱤᱞᱟ
ᱵᱟᱝ ᱢᱟᱱᱮ ᱡᱷᱟᱲᱠᱷᱚᱸᱰ
ᱦᱮᱸ
ᱚ ᱤᱧ ᱫᱚ ᱟᱥᱟᱢ
ᱟᱥᱟᱢ ᱵᱟᱝ
ᱦᱩᱸ
ᱦᱚᱸ ᱩᱝ
ᱛᱟᱵᱮ ᱦᱩᱞ ᱢᱟᱦᱟ ᱠᱚᱫᱚ ᱯᱮ ᱢᱟᱱᱟᱣᱮᱫ ᱠᱟᱱ ᱜᱮᱭᱟ ᱟᱯᱮ ᱫᱚ?
ᱦᱮᱸ ᱢᱟᱱᱟᱣ ᱦᱩᱭᱩᱜ ᱜᱮᱭᱟ᱾
ᱚᱱᱠᱟ ᱞᱟᱹᱴᱩᱛᱮ ᱥᱮ ᱦᱳᱭᱳᱜ ᱞᱟ ᱟᱞᱮ ᱚᱱᱠᱟ ᱞᱟᱹᱴᱩ ᱛᱮᱜᱮᱞᱮ ᱢᱟᱱᱟᱣ ᱫᱟ, ᱵᱮᱱᱟᱣ ᱵᱮᱱᱟᱣ ᱜᱚᱫᱚ ᱞᱮ ᱮᱦᱚᱵ ᱟᱠᱟᱱᱟ ᱚᱲᱟᱜ ᱠᱚᱫᱚ᱾
ᱩᱸ
ᱥᱴᱮ ᱠᱩ
ᱦᱩᱸ ᱯᱩᱨᱟᱹ ᱢᱚᱡᱽ ᱜᱮ ᱦᱩᱭᱩᱜ ᱛᱟᱸᱦᱮᱱᱟ ᱟᱯᱮ ᱥᱮᱫ ᱦᱚᱸ ᱵᱟᱝ?
ᱦᱮᱸ ᱢᱚᱡᱽ ᱜᱮ ᱦᱩᱭᱩᱜᱼᱟ᱾ ᱟᱯᱮ ᱚᱱᱛᱮ ᱢᱟ ᱵᱚᱞᱮ ᱠᱷᱮᱞᱟ ᱠᱚᱯᱮ ᱫᱚᱦᱚᱭ ᱦᱩᱞ ᱢᱟᱦᱟ ᱨᱮ ᱵᱟᱝ?
ᱦᱮᱸ ᱫᱚᱦᱚ ᱵᱟᱲᱟᱭᱮᱫ ᱠᱟᱱ ᱛᱟᱸᱦᱮᱱᱟᱠᱚ᱾ ᱟᱫᱚ ᱱᱮᱥ ᱫᱚ ᱢᱮᱱᱫᱟᱠᱚ ᱵᱟᱵᱚᱱ ᱫᱚᱦᱚᱭᱟ᱾
ᱟᱯᱮ ᱥᱮᱫ ᱫᱚ ᱠᱷᱮᱞᱟᱠᱚᱫᱚ ᱵᱟᱠᱚ ᱫᱚᱦᱚᱭᱟ ᱡᱟᱹᱥᱛᱤ ᱚᱱᱮ ᱰᱷᱮᱨ ᱰᱷᱮᱨ ᱦᱚᱲ ᱠᱚ ᱦᱚᱲ ᱠᱚ ᱡᱟᱣᱨᱟᱜᱼᱟ ᱵᱟᱝ? ᱡᱟᱭᱜᱟ ᱦᱚᱸ ᱚᱱᱠᱟ ᱵᱟᱝ ᱠᱷᱩᱞᱟᱹᱜ ᱤᱱᱟᱹᱜ ᱵᱷᱤᱲ ᱛᱟᱸᱦᱮᱱᱟ᱾
ᱦᱩᱸ ᱯᱩᱨᱟᱹ ᱢᱚᱸᱡᱽ ᱵᱩᱡᱟᱹᱜ ᱛᱟᱸᱦᱮᱱᱟ ᱵᱟᱝ? ᱦᱩᱸ
ᱟᱫᱚ ᱟᱠᱟ ᱠᱚᱫᱚᱢ ᱡᱚᱢ ᱵᱟᱲᱟ ᱠᱮᱫᱟ?
ᱦᱩᱸ ᱥᱮᱛᱟᱜ ᱡᱚᱢ ᱦᱩᱭ ᱟᱠᱟᱱᱟ᱾ ᱟᱞᱮ ᱫᱚ ᱵᱟᱨ ᱫᱚᱢ ᱞᱮ ᱡᱚᱢ ᱛᱟᱦᱮᱱᱟ ᱫᱤᱱ ᱨᱮ, ᱯᱷᱤᱨ ᱧᱤᱫᱟᱹ ᱞᱮ ᱡᱚᱢ ᱛᱟᱦᱮᱸᱱᱟ᱾ ᱟᱯᱮᱥᱮᱫ ᱪᱮᱫ ᱞᱮᱠᱟ ᱯᱮ ᱡᱚᱢ ᱛᱟᱦᱮᱸᱱᱟ?
ᱟᱞᱮ ᱥᱮᱫ ᱫᱚ ᱢᱟᱱᱮ ᱛᱤᱱ ᱨᱮ ᱨᱮᱸᱜᱮᱡᱽ ᱢᱮᱭᱟ ᱩᱱ ᱨᱮᱜᱮ᱾
ᱦᱩᱸ
ᱟᱱᱠᱟ ᱫᱤᱱ ᱨᱮ ᱯᱮ ᱫᱚᱢ ᱢᱟᱱᱮ ᱚᱱᱠᱟ ᱟᱨᱦᱚᱸ ᱡᱟᱹᱥᱛᱤ ᱨᱮᱸᱜᱮᱡᱽ ᱢᱮᱠᱷᱟᱱ ᱫᱚ ᱡᱚᱢ ᱢᱮ᱾
ᱦᱮᱸ ᱦᱮᱸ
ᱤᱧ ᱫᱚ ᱢᱟᱱᱮ ᱚᱲᱟᱜ ᱨᱮ ᱵᱟᱹᱧ ᱛᱟᱦᱮᱸᱱ ᱠᱟᱱᱟ ᱵᱟᱝ, ᱮᱴᱟᱜ ᱥᱮᱫ ᱨᱤᱧ ᱛᱟᱦᱮᱸᱱ ᱠᱟᱱᱟ ᱯᱟᱲᱦᱟᱜ ᱤᱧ ᱦᱮᱡᱽ ᱟᱠᱟᱱᱟ᱾
ᱦᱮᱸ
ᱟᱫᱚ ᱤᱧ ᱛᱮᱜᱮᱧ ᱫᱟᱠᱟ ᱩᱛᱩ ᱡᱚᱝᱣᱟᱱ ᱠᱟᱱᱟᱛᱚ ᱢᱟᱱᱮ ᱛᱤᱱ ᱨᱮᱸᱜᱮᱡᱽ ᱤᱧᱟ ᱤᱱᱨᱮᱜᱮᱧ ᱡᱚᱢᱟ᱾
ᱦᱮᱸ ᱵᱟᱡᱟᱨ ᱨᱮᱢ ᱛᱟᱦᱮᱸᱱᱚᱜ ᱠᱟᱱᱟ?
ᱦᱩᱸ ᱴᱟᱣᱩᱱ ᱨᱮ᱾
ᱩᱸ ᱛᱚᱵᱮ ᱛᱤᱱᱟᱹᱜ ᱨᱮ ᱢᱮᱱᱟᱢᱟ?
ᱟᱹᱰᱤ ᱡᱟᱹᱥᱛᱤ ᱵᱟᱹᱧ ᱯᱟᱲᱦᱟᱣ ᱠᱟᱱᱛᱚ ᱠᱮᱞᱟᱥ ᱴᱮᱱ ᱨᱮ ᱦᱮᱱᱟᱹᱧᱟ᱾
ᱟᱸ
ᱟᱢ ᱫᱚ
ᱤᱧ ᱫᱚ ᱵᱤᱭᱮ ᱨᱮ ᱢᱤᱱᱟᱹᱧᱟ ᱱᱮᱥᱚᱜ ᱠᱚᱢᱯᱞᱤᱴᱚᱜ ᱛᱤᱧᱟᱹ ᱦᱟᱸᱜ᱾
ᱦᱮᱸ ᱡᱷᱟᱲᱠᱷᱚᱸᱰ ᱵᱟᱝ ᱡᱷᱟᱲᱠᱷᱚᱸᱰ ᱪᱟᱞᱟᱜ ᱤᱧ ᱜᱚᱴᱟ ᱟᱠᱟᱫᱟ ᱦᱟᱸᱜ ᱤᱧᱦᱚᱸ ᱚᱱᱠᱟ ᱱᱚᱵᱷᱮᱢᱵᱚᱨ, ᱱᱚᱵᱷᱮᱢᱵᱚᱨ ᱰᱤᱥᱮᱢᱵᱚᱨ ᱠᱚᱛᱮ
ᱟᱪᱪᱷᱟ
ᱚᱱᱛᱮ ᱨᱮ ᱫᱮᱣᱜᱷᱚᱨ ᱦᱮᱱᱟᱜᱼᱟ ᱧᱮᱞ ᱟᱠᱟᱜ ᱜᱮᱭᱟᱢ?
ᱦᱮᱸ ᱫᱮᱣᱜᱷᱚᱨ ᱧᱮᱞ ᱜᱮ᱾
ᱮ ᱚᱰᱮ ᱢᱚᱱᱫᱤᱨ ᱢᱮᱱᱟᱜᱼᱟ ᱵᱟᱝ
ᱦᱩᱸ
ᱦᱳᱭ ᱚᱸᱰᱮ ᱜᱮᱞᱮ ᱪᱟᱞᱟᱜᱼᱟ᱾
ᱥᱤᱵ ᱢᱚᱱᱫᱤᱞ
ᱥᱤᱵ ᱢᱚᱱᱫᱤᱞ ᱫᱚ ᱵᱟᱝ᱾
ᱤᱭᱟᱹ ᱵᱟᱵᱟ ᱫᱷᱚᱢᱚᱱ ᱢᱚᱱᱫᱤᱞ ᱵᱟᱝ
ᱦᱮᱸ ᱟᱨᱦᱚᱸ ᱚᱱᱠᱟ ᱪᱮᱠ ᱠᱚ ᱢᱮᱱᱟᱜᱼᱟ᱾
ᱟᱨ ᱚᱸᱰᱮ ᱫᱚ ᱞᱟᱹᱴᱼᱼ ᱞᱟᱹᱴᱩ ᱫᱚ ᱥᱚᱵᱥᱮ ᱞᱟᱹᱴᱩ ᱫᱚ ᱚᱱᱟ ᱜᱮᱠᱚ ᱢᱮᱛᱟᱜ ᱛᱟᱦᱮᱱᱟ ᱵᱟᱵᱟ ᱫᱷᱚᱢ ᱢᱚᱱᱫᱤᱨ᱾ ᱱᱤᱭᱟᱹ ᱡᱷᱟᱲᱠᱷᱚᱸᱰ ᱫᱚ ᱨᱮᱫᱚ ᱚᱸᱰᱮ ᱜᱮ ᱢᱮᱱᱟᱜᱼᱟ ᱥᱟᱱᱟᱢ ᱠᱷᱚᱱ ᱞᱟᱹᱴᱩ ᱢᱚᱱᱫᱤᱨ ᱫᱚ
ᱚᱱᱮ ᱫᱚᱭ ᱜᱩᱨᱩᱢ ᱟᱸᱡᱚᱢ ᱟᱠᱟᱜ ᱜᱮᱭᱟ᱾
ᱡᱚᱭ ᱜᱩᱨᱩ
ᱦᱮᱸ
ᱤᱭᱟᱹ ᱪᱮᱫ ᱠᱚ ᱢᱮᱱᱟ ᱢᱚᱛᱞᱚᱵ ᱫᱮᱣᱜᱷᱚᱨ ᱨᱮᱱᱟᱜ᱾
ᱦᱩᱸ ᱦᱩᱸ
ᱵᱟᱜ
ᱚᱸᱰᱮ ᱮ ᱠᱷᱨᱮᱜ ᱮ ᱛᱟᱦᱮᱸ ᱠᱟᱱᱟ ᱛᱟᱦᱮᱸ ᱫᱚ ᱢᱟᱱᱮ ᱟᱫᱚ ᱪᱮᱫ ᱚᱠᱟ ᱠᱚ ᱮᱱᱛᱮᱫ ᱢᱚᱱᱫᱤᱨ ᱵᱟᱝ ᱢᱮᱱᱟᱜᱼᱟ ᱦᱟᱸ
ᱦᱩᱸ
ᱫᱮᱣᱜᱷᱚᱨ ᱫᱚ ᱪᱮᱫ ᱰᱤᱥᱴᱤᱠ ᱯᱟᱲᱟᱜ ᱠᱟᱱᱟ ᱵᱟᱝ
ᱦᱩᱸ ᱰᱤᱥᱴᱤᱠ ᱠᱟᱱᱟ᱾ ᱪᱟᱞᱟᱣ ᱦᱩᱭ ᱵᱟᱲᱟ ᱟᱠᱟᱱ ᱜᱮᱭᱟ ᱟᱭᱢᱟ ᱫᱚᱢ
ᱤᱧ ᱦᱚᱸ ᱢᱟᱱᱮ ᱵᱟᱹᱧ ᱥᱮᱱ ᱵᱟᱲᱟ ᱟᱠᱟᱱ ᱛᱮ ᱪᱟᱞᱟᱜ ᱤᱧ ᱜᱚᱴᱟᱭ ᱮᱫᱟ᱾
ᱦᱩᱸ
ᱪᱟᱞᱟᱜ ᱥᱟᱱᱟ ᱠᱟᱫᱤᱧᱟ ᱚᱸᱰᱮ ᱚᱱᱠᱟ ᱢᱟᱱᱮ ᱢᱤᱫᱴᱮᱡ ᱤᱭᱟᱹᱢ ᱧᱮᱞ ᱠᱟᱜ ᱠᱚ ᱜᱮᱭᱟᱢ ᱚᱱᱠᱟ ᱡᱤᱞ ᱦᱟᱹᱠᱩ ᱦᱚᱸ ᱵᱟᱠᱚ ᱡᱚᱢᱟ᱾ ᱦᱚᱲ
ᱩᱸ ᱦᱮᱸ
ᱡᱚᱭ ᱜᱩᱨᱩ ᱦᱚᱲ ᱠᱚ ᱢᱮᱛᱟ ᱠᱚᱣᱟ᱾
ᱦᱚᱸ
ᱥᱚᱝᱜᱷᱚ ᱧᱮᱞ ᱜᱮ᱾
ᱦᱮᱸ ᱧᱮᱞ ᱜᱮ
ᱦᱳᱭ ᱟᱫᱚ, ᱚᱸᱰᱮ ᱛᱟᱦᱮᱸ ᱠᱟᱱᱟ ᱵᱟᱝ ᱞᱟᱹᱴᱩ ᱩᱛᱚᱨᱟ ᱢᱚᱱᱫᱤᱨ ᱚᱸᱰᱮ ᱜᱮ ᱦᱟ ᱪᱟᱞᱟᱜ ᱟᱞᱮ ᱜᱚᱴᱟ ᱠᱟᱫᱟ᱾
ᱦᱮᱜ ᱩᱸ
ᱛᱚᱵᱮ ᱱᱮᱥ ᱫᱚ, ᱦᱩᱲᱩ ᱠᱚᱫᱚᱯᱮ ᱨᱚᱦᱚᱭ ᱵᱟᱲᱟᱭᱮᱫ ᱠᱟᱱ ᱜᱮᱭᱟ ᱟᱯᱮ ᱥᱮᱫ ᱫᱚ?
ᱨᱚᱦᱚᱭ ᱜᱮ
ᱦᱳᱲᱳ ᱠᱚᱫᱚ ᱵᱟᱯᱮ ᱨᱚᱦᱚᱭᱟ ᱾
ᱦᱮᱸ ᱟᱯᱷᱚᱨ ᱦᱩᱭ ᱟᱠᱟᱱᱟ ᱫᱟᱨᱮᱭ ᱟᱠᱟᱱᱟ᱾
ᱦᱮᱸ ᱦᱩᱸ ᱚᱱᱠᱟ ᱡᱩᱞᱟᱭ ᱜᱟᱱ ᱠᱷᱚᱡ ᱞᱮ ᱥᱴᱟᱴᱟ ᱥᱮᱫ ᱨᱚᱦᱚᱭ
ᱦᱮᱸ ᱡᱩᱞᱟᱭ ᱠᱷᱚᱡ ᱜᱮ ᱮᱦᱚᱵ ᱦᱩᱭᱩᱜᱼᱟ᱾ ᱟᱞᱮ ᱫᱚ ᱡᱩᱱ ᱠᱷᱚᱱᱚᱡ ᱮᱦᱚᱵ ᱵᱟᱲᱟᱜ ᱠᱟᱱ ᱛᱟᱦᱮᱱ ᱜᱮᱭᱟᱞᱮ ᱟᱫᱚ ᱱᱮᱥ ᱫᱚ ᱵᱟᱭ ᱫᱟᱜ ᱟᱠᱟᱫ ᱛᱮ ᱵᱟᱠᱷᱟᱡ ᱡᱩᱱ ᱨᱮᱜᱮ ᱮᱦᱚᱵᱚᱜ ᱛᱟᱦᱮᱱᱟ᱾
ᱟᱞᱮ ᱥᱮᱫ ᱫᱚ ᱚᱱᱠᱟ ᱢᱟᱱᱮ ᱫᱟᱜ ᱨᱮᱱᱟᱜ ᱫᱚ ᱤᱭᱟᱹ ᱪᱤᱱᱛᱟᱹ ᱵᱟᱹᱱᱩᱜᱼᱟ ᱚᱱᱠᱟ᱾ ᱡᱟᱹᱯᱟᱹᱭ ᱫᱟᱜ ᱦᱤᱡᱩᱜ ᱠᱟᱱᱟ ᱵᱟᱝ ᱟᱨᱦᱚᱸ ᱵᱳᱨᱤᱝ ᱠᱚ ᱢᱮᱱᱟᱜᱼᱟ᱾
ᱦᱮᱸ
ᱚᱱᱟᱛᱮ ᱚᱱᱮ ᱛᱤᱱᱴᱮᱢ ᱨᱚᱦᱚᱼᱟ ᱤᱱ ᱨᱮᱜᱮ ᱵᱟᱨ ᱫᱚᱚᱢ ᱞᱮ ᱪᱟᱥᱟ ᱟᱞᱮ ᱥᱮᱫ
ᱵᱟᱨ ᱫᱚᱢ
ᱦᱮᱸ
ᱦᱩᱲᱩᱜ ᱜᱮ ᱵᱟᱨ ᱫᱚᱚᱢ ᱯᱮ ᱨᱚᱦᱚᱭ ᱛᱟᱦᱮᱱᱟ ᱛᱚ ᱴᱷᱤᱠ ᱜᱮᱭᱟ ᱟᱨ ᱵᱟᱠᱤ ᱥᱚᱵᱽᱡᱤ,
ᱵᱟᱠᱤ ᱢᱟ ᱮᱱᱛᱮᱫ ᱚᱱᱠᱟ ᱚᱲᱟᱜ ᱨᱮ ᱡᱚᱢ ᱞᱟᱹᱜᱤᱫ ᱢᱟ ᱪᱟᱥᱚᱜ ᱜᱮ᱾
ᱚ
ᱟᱹᱞᱩ ᱵᱮᱸᱜᱟᱲ ᱠᱚ ᱜᱷᱟᱸᱜᱽᱨᱟ ᱢᱮᱱᱟᱜᱼᱟ᱾ ᱠᱩᱢᱰᱷᱟ ᱠᱚ ᱠᱚᱸᱰᱷᱟ ᱠᱚ
ᱟᱸ ᱟᱠᱠᱷᱨᱤᱧ ᱫᱚ ᱵᱟᱝ
ᱟᱹᱠᱷᱨᱤᱧ ᱫᱚ ᱢᱟᱱᱮ ᱚᱲᱟᱜ ᱨᱮ ᱡᱚᱢ ᱠᱷᱚᱡ ᱡᱟᱫᱟᱜ ᱠᱷᱟ ᱫᱚ ᱟᱠᱷᱨᱤᱧ ᱜᱮ ᱦᱮᱸ ᱢᱟᱱᱮ ᱚᱱᱠᱟ ᱢᱟ ᱰᱟᱭᱨᱮᱠᱴ ᱢᱟᱱᱮ ᱟᱹᱠᱷᱨᱤᱧ ᱧᱩᱛᱩᱢ ᱛᱮᱫᱚ ᱵᱟᱞᱮ ᱪᱟᱥᱟ ᱮᱱᱛᱮᱫ ᱡᱚᱢ ᱞᱟᱹᱜᱤᱫ ᱜᱮ ᱠᱤᱨᱤᱧ ᱠᱟᱛᱮᱢ ᱡᱚᱢᱟ ᱟᱨᱦᱚᱸ ᱵᱚᱞᱮᱢ ᱟᱹᱠᱷᱨᱤᱧᱟ ᱵᱟᱝ᱾ ᱟᱨ ᱛᱮᱤᱦᱮᱧ ᱜᱟᱯᱟ ᱵᱟᱡᱟᱨ ᱠᱚᱨᱮ ᱦᱚᱸ ᱮᱠᱫᱚᱢ ᱨᱟᱱ ᱛᱮᱱᱟᱜ᱾ ᱨᱟᱱ ᱛᱮᱠᱚ ᱤᱭᱟᱹᱭᱮᱫᱟ ᱵᱟᱝ ᱥᱚᱵᱡᱤ ᱠᱚ
ᱟᱞᱮ ᱥᱚᱵᱽᱡᱤ ᱵᱟᱞᱮ ᱦᱟᱛᱟᱣ ᱛᱟᱦᱮᱱᱟ ᱚᱲᱟᱜ ᱨᱮᱱᱟᱜ ᱥᱚᱵᱽᱡᱤ ᱜᱮᱤ ᱡᱟᱦᱟᱸ ᱛᱤᱱᱟᱹᱜ ᱜᱮ᱾
ᱚᱱᱟᱛᱮ ᱟᱞᱮ ᱦᱚᱸ ᱡᱟᱹᱥᱛᱤ ᱵᱟᱞᱮ ᱦᱟᱛᱟᱣᱟ ᱟᱫᱚ ᱮᱱᱛᱜ ᱤᱧ ᱢᱮᱱᱛᱚ ᱵᱟᱡᱟᱨ ᱨᱮ ᱢᱤᱱᱟᱹᱧ ᱛᱮ
ᱦᱮᱸ ᱠᱤᱨᱤᱧ ᱦᱩᱭᱩᱜ ᱜᱮᱭᱟ
ᱦᱮᱸ
ᱦᱮᱸ ᱛᱚᱵᱮ ᱟᱢᱫᱚ ᱛᱤᱱᱟᱹᱜ ᱫᱤᱱ ᱮᱢ ᱦᱳᱭ ᱟᱠᱟᱱᱟ ᱱᱚᱣᱟ ᱨᱮᱫᱚ ᱛᱤᱱᱟᱹᱜ ᱫᱤᱱ ᱠᱷᱚᱱ ᱮᱢ ᱠᱟᱹᱢᱤ ᱮᱫᱟ?
ᱢᱚᱬᱮ ᱫᱤᱱ ᱢᱚᱬᱮ ᱛᱩᱨᱩᱭ ᱫᱤᱱ ᱜᱟᱱ ᱦᱩᱭᱱᱟ ᱯᱟᱥᱮᱫ
ᱚ ᱟᱪᱪᱷᱟ
ᱟᱨ ᱟᱢ
ᱤᱧᱟᱹᱜ ᱦᱚᱸ ᱤᱱᱠᱟᱜᱮ ᱧᱟᱢ ᱵᱟ ᱢᱟᱛ ᱞᱚᱵ ᱯᱮ ᱫᱤᱱ ᱜᱟᱱ ᱞᱟᱦᱟᱨᱮᱤᱧ ᱧᱟᱢ ᱟᱠᱟᱫᱟ᱾
ᱚ ᱴᱟᱠᱥ ᱠᱚᱫᱚ ᱠᱚᱢᱯᱞᱤᱴ ᱮᱱᱟ᱾
ᱵᱟ
ᱠᱚᱢᱯᱞᱤᱴ ᱢᱮᱱᱟᱜᱼᱟ ᱠᱚᱢᱯᱞᱤᱴ ᱤᱭᱟᱹ ᱛᱮᱜᱮ ᱢᱟᱱᱮ ᱚᱱᱠᱟ ᱵᱟᱹᱧ ᱯᱷᱳᱱ ᱫᱟᱲᱮᱭᱟᱠᱚ ᱠᱟᱱᱟ᱾
ᱦᱮᱸ
ᱦᱚᱞᱟᱱᱚᱜ ᱦᱚᱞᱟᱱᱚᱜ ᱠᱚᱢᱯᱞᱮᱴ ᱟᱫᱚ
ᱴᱟᱠᱥ ᱵᱟᱝ ᱛᱟᱦᱮᱱ ᱠᱷᱟᱱ ᱢᱟᱱᱮ ᱚᱱᱠᱟ ᱟᱭᱢᱟ ᱰᱷᱮᱨ ᱦᱚᱲ ᱥᱟᱶᱜᱮ ᱵᱟᱝ ᱜᱟᱞᱢᱟᱨᱟᱣ ᱯᱟᱲᱟᱣ ᱟᱠᱟᱱᱟ
ᱦᱮᱸ
ᱯᱚᱭᱥᱟ ᱠᱚᱫᱚ ᱦᱮᱡ ᱵᱟᱲᱟᱭᱱᱟ ᱟᱢᱟᱜ ᱫᱚ?
ᱵᱟ ᱟᱹᱣᱨᱤ
ᱦᱤᱥᱟᱹᱵ ᱞᱤᱫᱟᱹᱧ ᱚᱱᱠᱟ ᱢᱟᱱᱮ ᱪᱷᱚᱭ ᱥᱚ ᱜᱟᱱ ᱵᱚᱞᱚ ᱟᱠᱟᱱᱟ᱾
ᱚ ᱟᱪᱪᱷᱟ
ᱚᱠᱟ ᱞᱮᱠᱟ ᱚᱧ ᱨᱚᱲᱮᱫ ᱠᱟᱱ ᱛᱟᱦᱮᱸᱟᱹ ᱟᱹᱰᱤ ᱠᱚᱢ ᱠᱚᱢ ᱦᱤᱡᱩᱜ ᱠᱟᱱ ᱛᱤᱧ
ᱦᱮᱸ ᱵᱟᱝ ᱵᱟᱲᱟᱭ ᱦᱩᱭᱩᱜ ᱠᱟᱱᱟ ᱵᱟᱝ
ᱦᱮ
ᱦᱩᱸ
ᱢᱟᱱᱮ ᱠᱩᱞᱤ ᱵᱟᱲᱟᱭᱮᱫ ᱠᱚᱭᱤᱧ ᱱᱚᱝᱠᱟ ᱢᱟᱱᱮ ᱥᱳᱛᱳᱨ ᱯᱚᱪᱟᱛᱚᱨ ᱦᱟᱹᱵᱤᱡ ᱵᱚᱞᱮ ᱠᱚ ᱧᱟᱢ ᱮᱫᱟ ᱢᱤᱫᱴᱮᱡ ᱠᱚᱞ ᱨᱮ
ᱛ ᱟᱯᱮ ᱥᱮᱱᱤᱡ ᱯᱟᱥᱮᱡ ᱡᱟᱹᱥᱛᱤ ᱧᱚᱜ ᱜᱮ ᱢᱮᱱᱟᱜ ᱠᱚᱣᱟ ᱵᱟᱝ ᱱᱚᱣᱟ ᱠᱟᱹᱢᱤ ᱨᱮ
ᱟᱞᱮᱥᱮᱫ ᱨᱮᱱ ᱫᱚ ᱵᱟᱹᱱᱩᱜ ᱠᱚᱣᱟ ᱱᱤᱭᱟᱹ ᱡᱷᱟᱲᱠᱷᱚᱱᱰ ᱨᱮᱱ ᱫᱚ ᱠᱚᱢ ᱜᱮ ᱢᱮᱱᱟᱜ ᱠᱚᱣᱟ ᱦᱟᱱᱛᱮ ᱵᱟᱝᱜᱟᱞ ᱥᱮᱫ ᱨᱮᱱ ᱡᱟᱫᱟ ᱢᱮᱱᱟᱜ ᱠᱚᱣᱟ
ᱟᱯᱮ ᱡᱷᱟᱲᱠᱷᱚᱸᱰ ᱦᱟᱜ ᱵᱟᱝᱜᱟᱞ ᱚᱱᱛᱮ ᱚᱭᱮᱥᱴ ᱵᱮᱝᱜᱚᱞ ᱥᱮᱱᱤᱡ ᱡᱟᱹᱥᱛᱤ ᱢᱮᱱᱟᱜ ᱠᱚᱣᱟ ᱵᱟᱝ
ᱚᱱᱛᱮ ᱨᱮ ᱜᱮ ᱢᱟᱱᱮ ᱡᱟᱹᱥᱛᱤᱧ ᱧᱟᱢ ᱞᱮᱫ ᱠᱚᱣᱟ ᱚᱱᱠᱟ ᱠᱩᱞᱤ ᱵᱟᱲᱟ ᱠᱚ ᱠᱚᱨᱮ
ᱦᱩᱸ ᱟᱞᱮ ᱡᱷᱟᱲᱠᱷᱚᱸᱰ ᱠᱷᱚᱱ ᱫᱚ ᱠᱚᱢ ᱜᱮ ᱢᱮᱱᱟᱜ ᱠᱚᱣᱟ
ᱟᱪᱪᱷᱟ ᱚᱞ ᱪᱤᱠᱤ ᱫᱚ ᱵᱟᱰᱟᱭ ᱜᱮᱭᱟᱢ ᱟᱢ ᱫᱚ
ᱦᱩᱸ ᱵᱟᱲᱟᱭ ᱜᱤ
ᱟᱞᱮ ᱤᱧ ᱫᱚ ᱤᱧ ᱫᱚ ᱵᱟᱹᱧ ᱵᱟᱰᱟᱭᱟ ᱱᱚᱛᱮ ᱟᱞᱮ ᱥᱮᱫ ᱨᱮ ᱢᱤᱫᱴᱮᱡ ᱛᱟᱦᱮᱸ ᱠᱟᱱᱟ
ᱦᱩᱸ
ᱯᱟᱲᱦᱟᱣ ᱮᱫ ᱠᱚ ᱛᱟᱦᱮᱱᱟ ᱚᱸᱰᱮ ᱦᱚᱸᱞᱮ ᱦᱚᱲ ᱜᱮᱠᱚ ᱵᱤᱨᱳᱫᱫᱟ ᱵᱟᱠᱚ ᱦᱩᱭ ᱦᱚᱪᱚᱣᱟᱜ ᱠᱟᱱᱟ ᱛᱚ ᱩᱱᱤ ᱦᱚᱸ ᱵᱷᱟᱜᱟᱣᱱᱟ ᱚᱱᱟᱛᱮ
ᱚ
ᱦᱩᱸ ᱟᱞᱮ ᱥᱮᱱ ᱦᱚᱸ ᱦᱟ
ᱱᱤᱡᱮᱨᱟᱜ ᱢᱟᱱᱮ ᱚᱱᱟ ᱫᱚ ᱟᱵᱚᱣᱟᱜ ᱵᱷᱟᱥᱟ
ᱦᱮᱸ ᱱᱤᱡᱮᱨ ᱵᱷᱟᱥᱟ ᱫᱚ ᱪᱮᱫ ᱫᱚᱨᱠᱟᱨ ᱜᱮᱭᱟ ᱚᱱᱟᱛᱮ
ᱚ
ᱦᱩᱸ
ᱛᱨᱤᱭᱳᱚᱢ ᱧᱮᱞ ᱠᱟᱫᱮ ᱜᱮᱭᱟ ᱟᱪᱪᱷᱟ ᱚᱱᱛᱮ ᱟᱯᱮ ᱥᱮᱫ ᱨᱮ ᱛᱟᱦᱮᱸ ᱠᱟᱱᱟ
ᱪᱮᱞᱮ
ᱦᱮᱸ ᱛᱤᱨᱭᱳ ᱦᱮᱢᱵᱽᱨᱚᱢ ᱧᱮᱞ ᱠᱟᱫᱮᱭᱟ ᱦᱩᱸ
ᱛᱤᱨᱭᱳ ᱦᱮᱢᱵᱽᱨᱚᱢ
ᱦᱮᱸ
ᱥᱮ ᱥᱨᱤᱡᱚᱞ ᱦᱮᱢᱵᱽᱨᱚᱢ
ᱵᱟᱝ ᱯᱨᱤᱭᱚ ᱦᱮᱢᱵᱽᱨᱚᱢ ᱟᱞᱮ ᱥᱮᱫ ᱠᱷᱚᱱ ᱪᱟᱞᱟᱣ ᱞᱮᱱ
ᱯᱨᱤᱭᱚ
ᱚ ᱦᱮᱸ ᱧᱮᱞ ᱜᱮ
ᱵᱷᱤᱰᱭᱳ ᱵᱮᱱᱟᱣ
ᱦᱮᱸ ᱟᱯᱮ ᱥᱮᱫ ᱮᱱᱤᱡ ᱠᱟᱱᱟᱭ
ᱦᱩᱸ
ᱱᱤᱛᱚᱜ ᱵᱟᱝ ᱚᱠᱟᱨᱮ ᱢᱮᱱᱮᱫ ᱵᱟᱹᱧ ᱞᱟᱹᱭ ᱫᱟᱲᱮᱭᱟᱜᱼᱟ
ᱦᱩ
ᱟᱯᱮ ᱚᱸᱰᱮ ᱡᱷᱟᱲᱠᱷᱚᱸᱰ ᱨᱮ ᱦᱚᱲ ᱦᱚᱲ ᱠᱚ ᱡᱟᱹᱥᱛᱤᱜᱼᱟ ᱥᱮ ᱚᱭᱮᱥᱴ ᱵᱮᱝᱜᱚᱞ ᱨᱮ
ᱡᱷᱟᱲᱠᱷᱚᱸᱰ ᱨᱮᱦᱚᱸ ᱡᱟᱫᱟ ᱜᱮ ᱢᱮᱱᱟᱜ ᱠᱚᱣᱟ
ᱚᱭᱮᱥᱴ ᱵᱮᱝᱜᱚᱞ ᱫᱚ
ᱮᱠᱷᱟᱱᱰ ᱨᱮ ᱡᱟᱹᱥᱛᱤ ᱡᱚᱱ ᱥᱚᱝᱠᱷᱭᱟᱢ ᱧᱮᱞ ᱠᱷᱟᱱ ᱫᱚ ᱦᱚᱲ ᱜᱮ ᱢᱮᱱᱟᱜ ᱠᱚᱣᱟ
ᱟᱥᱟᱢ ᱟᱞᱮ ᱱᱚᱰᱮ ᱫᱚᱞᱮ ᱠᱚᱢ ᱧᱚᱜ ᱜᱮᱭᱟ ᱱᱚᱰᱮ ᱢᱟᱱᱮ ᱟᱥᱟᱢ ᱨᱮᱫᱚ ᱢᱮᱥᱟᱞ ᱦᱮᱱᱟᱜ ᱠᱚᱣᱟ
ᱦᱮᱸ
ᱦᱚᱲ ᱠᱚ ᱫᱤᱠᱩ ᱠᱚ
ᱦᱩᱸ
ᱟᱪᱪᱷᱟ ᱢᱟ ᱴᱟᱭᱤᱢ ᱢᱟ ᱦᱩᱭᱮᱱ ᱛᱟᱞᱟᱝ ᱟᱸᱡᱚᱢ
ᱦᱮᱸ ᱦᱩᱭ ᱮᱱ ᱛᱟᱞᱟᱝᱟ
ᱦᱮᱸ ᱢᱟ ᱛᱚᱵᱮ
ᱴᱷᱤᱠ ᱜᱮᱭᱟ
ᱚᱱᱠᱟ ᱜᱮ ᱦᱟᱸᱜ ᱯᱷᱳᱱ ᱵᱟᱲᱟᱭ ᱢᱮ ᱥᱚᱢᱚᱭ ᱧᱟᱢ ᱠᱷᱟᱡ
ᱴᱷᱤᱠ ᱜᱮᱭᱟ